ᱦᱮᱞᱳ ᱡᱚᱦᱟᱨ ᱜᱮ ᱡᱚᱦᱟᱨ ᱡᱚᱦᱟᱨ ᱵᱮᱥ ᱵᱟᱲ ᱜᱮ?
ᱦᱳᱭ ᱱᱤᱛᱚᱜ ᱫᱚ ᱢᱚᱡᱽ ᱵᱟᱲᱟ ᱜᱮ ᱛᱟᱨᱯᱚᱨ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱳᱭ ᱢᱚᱡᱽ ᱜᱮ ᱱᱤᱛᱚᱜ ᱫᱚ ᱡᱚᱛᱚ ᱠᱚᱜᱮ ᱟᱨ ᱚᱲᱟᱜ ᱨᱮᱦᱚᱸ ᱢᱚᱸᱡᱽ ᱵᱟᱲᱟ ᱜᱮ ᱢᱮᱱᱟᱜ ᱠᱚᱣᱟ ᱡᱟᱹᱱᱤᱡ ᱵᱟᱝ?
ᱦᱳᱭ ᱡᱚᱛᱮ ᱠᱚᱜᱮ ᱢᱚᱡᱽ ᱜᱮ ᱢᱮᱱᱟᱜ ᱞᱮᱭᱟ ᱱᱤᱛᱚᱜ ᱫᱚ᱾
ᱦᱳᱭ ᱟᱨ ᱵᱮᱥ ᱵᱚᱱ ᱛᱟᱦᱮᱸ ᱞᱮᱱ ᱠᱷᱟᱱ ᱜᱮᱼᱼ
ᱦᱳᱭ ᱦᱳᱭ ᱟᱹᱰᱤ ᱜᱮ ᱱᱟᱯᱟᱭᱚᱜᱼᱟ ᱵᱮᱥ ᱛᱟᱦᱮᱸ ᱞᱮᱱ ᱠᱷᱟᱱ ᱫᱚ᱾
ᱦᱳᱭᱼᱼ
ᱠᱤᱫᱩᱵ ᱵᱟᱲᱟ ᱠᱚᱫᱚ ᱦᱩᱭ ᱮᱱᱟ ᱥᱮ ᱟᱹᱣᱨᱤ?
ᱟᱞᱮᱫᱚ ᱟᱹᱣᱨ ᱞᱮ ᱠᱤᱫᱩᱵ ᱵᱟᱲᱟᱜᱼᱟ ᱛᱟᱨᱯᱚᱨ ᱱᱚᱜᱼᱚᱭᱼᱼ ᱤᱥᱤᱱ ᱵᱟᱥᱟᱝ ᱠᱚᱜᱮ ᱪᱟᱹᱞᱩ ᱟᱠᱟᱱᱟ᱾
ᱦᱳᱭ ᱦᱳᱭ
ᱛᱟᱦᱚᱞᱮᱼᱼ
ᱟᱹᱰᱤ ᱡᱳᱨᱮ ᱮ ᱜᱚᱨᱚᱢᱮᱫ ᱠᱟᱱᱟ ᱟᱞᱮ ᱥᱮᱱ ᱢᱟ᱾
ᱚᱻ ᱟᱞᱮᱼᱼ
ᱚᱲᱟᱜ ᱨᱮ ᱛᱟᱦᱮᱱ ᱠᱤ ᱵᱟᱭ ᱜᱟᱱᱚᱜ ᱠᱟᱱᱟ᱾
ᱦᱩᱸ ᱦᱩᱸ ᱦᱩᱸ ᱟᱞᱮ ᱥᱮᱱ ᱦᱚᱸ ᱛᱷᱚᱲᱟ ᱜᱟᱱ ᱫᱚ ᱮᱱᱟᱝ ᱫᱚ ᱢᱳᱴᱟ ᱢᱩᱴᱤ ᱟᱹᱰᱤ ᱡᱳᱨᱥᱳᱨ ᱜᱮ ᱥᱤᱛᱩᱝᱮᱫ ᱛᱟᱦᱮᱱᱟ ᱛᱟᱨᱯᱚᱨᱼᱼ ᱱᱤᱛᱚᱜ ᱫᱚ ᱟᱹᱰᱤ ᱪᱮᱦᱨᱟ ᱥᱟᱺᱦᱤᱡ ᱱᱚᱣᱟ ᱵᱩᱨᱩ ᱡᱷᱟᱨᱱᱟ ᱥᱮᱱᱟᱜ ᱦᱟᱣᱟ ᱟᱲᱜᱚ ᱦᱤᱡᱩᱜ ᱠᱟᱱᱟ᱾ ᱟᱫᱚ ᱱᱤᱛᱚᱜ ᱫᱚ ᱢᱚᱴᱟ ᱢᱩᱴᱤ ᱟᱹᱰᱤ ᱵᱩᱜᱤ ᱧᱚᱜ ᱜᱮ ᱵᱩᱡᱷᱟᱹᱜ ᱠᱟᱱᱟ᱾
ᱦᱳᱭ ᱟᱨ ᱵᱩᱨᱩ ᱟᱲᱮ ᱢᱟ ᱟᱨᱦᱚᱸ ᱨᱮᱭᱟᱲ ᱢᱟᱪᱷᱟ ᱜᱮ ᱦᱟᱸᱜ ᱵᱩᱨᱩ ᱡᱷᱟᱨᱱᱟ ᱢᱟ ᱟᱹᱰᱤ ᱨᱮᱭᱟᱲ ᱢᱚᱡᱽᱼᱼ ᱟᱹᱰᱤ ᱵᱮᱥ ᱜᱮ ᱵᱩᱡᱷᱟᱹᱜ ᱛᱟᱦᱮᱱᱟ
ᱦᱳᱭ ᱟᱨ ᱮᱠᱪᱩᱭᱮᱞᱤ ᱟᱞᱮ ᱫᱚ ᱱᱚᱣᱟ ᱵᱩᱨᱩ ᱫᱤᱥᱚᱢ ᱮᱞᱟᱠᱟ ᱠᱟᱱ ᱛᱟᱞᱮᱭᱟ ᱛᱚ, ᱟᱫᱚ ᱱᱤᱛᱚᱜ ᱟᱹ ᱟᱭᱩᱵ ᱵᱮᱞᱟ ᱫᱚᱼᱼ ᱛᱚ ᱟᱹᱰᱤ ᱢᱚᱡᱽ ᱜᱮ ᱵᱩᱡᱷᱟᱹᱜᱼᱟ᱾
ᱦᱳᱭ ᱱᱤᱛᱚᱜ ᱫᱚ ᱨᱮᱭᱟᱲ ᱨᱮᱭᱟᱲᱮ ᱦᱚᱭᱟ ᱟᱨ ᱟᱹᱭᱩᱵ ᱵᱮᱞᱟ ᱫᱚ ᱛᱷᱚᱲᱟ ᱨᱮᱭᱟᱲ ᱜᱮ ᱵᱩᱡᱷᱟᱹᱜᱼᱟ᱾
ᱦᱳᱭ ᱦᱳᱭ ᱟᱨ ᱮᱱᱟᱝ ᱛᱤᱠᱤᱱ ᱥᱚᱢᱚᱭ ᱫᱚ ᱟᱹᱰᱤ ᱡᱟᱹᱥᱛᱤ ᱩᱫᱽᱜᱟᱹᱨ ᱵᱩᱡᱷᱟᱹᱜ ᱠᱟᱱ ᱛᱟᱦᱮᱱᱟ ᱟᱨᱼᱼ ᱜᱚᱨᱚᱢ ᱦᱚᱸ ᱟᱹᱰᱤ ᱡᱟᱹᱥᱛᱤ ᱠᱟᱡᱟᱠ ᱜᱮᱭ ᱜᱚᱨᱚᱢᱮᱫ ᱛᱟᱦᱮᱱᱟ᱾
ᱦᱮᱸ ᱜᱚᱨᱚᱢ ᱫᱚ ᱟᱹᱰᱤ ᱡᱟᱹᱟᱥᱛᱤ ᱜᱮ ᱜᱚᱨᱚᱢ ᱮᱫ ᱠᱟᱱᱟᱼᱼ ᱦᱩᱭ ᱨᱚᱲᱵᱮᱱ?
ᱚ ᱢᱮᱱᱫᱟᱹᱧ ᱛᱟᱦᱚᱞᱮ ᱡᱟᱦᱟᱸ ᱱᱤᱛᱳᱜ ᱢᱟ ᱦᱩᱲᱩ
ᱦᱳᱭ ᱦᱩᱲᱩ ᱠᱚ ᱱᱤᱛᱚᱜ ᱢᱟ ᱪᱟᱥ ᱵᱟᱥᱚᱜ ᱫᱤᱱ ᱠᱟᱱ ᱛᱟᱵᱚᱱᱟ ᱟᱨ ᱱᱚᱜ-ᱚᱭ ᱮᱨ ᱟᱯᱷᱚᱨ ᱠᱚ ᱠᱚᱦᱚᱸ ᱱᱟᱦᱟᱜ ᱱᱚᱜ-ᱚᱭ ᱦᱩᱭ ᱵᱟᱲᱟᱜ ᱠᱟᱱᱟ,
ᱟᱨᱻ ᱞᱟᱦᱟ ᱫᱚ ᱞᱟᱦᱟ ᱧᱚᱜ ᱛᱮᱦᱟᱸᱜ ᱞᱮ ᱮᱨ ᱟᱯᱷᱚᱨ ᱠᱟᱜ ᱜᱮᱭᱟ ᱮᱨ ᱟᱯᱷᱚᱨ ᱫᱚ ᱟᱨᱼᱼ ᱱᱚᱜ-ᱚᱭ ᱦᱟᱸᱜ ᱛᱷᱚᱲᱟ ᱵᱤᱞᱚᱢ ᱫᱚ ᱦᱩᱭ ᱟᱠᱟᱱ ᱜᱮᱭᱟ ᱼᱼ ᱭᱟ ᱵᱟᱹᱭᱦᱟᱹᱲ ᱠᱚ ᱞᱟᱹᱜᱤᱫ ᱫᱚ ᱦᱟᱸᱜ ᱪᱮᱫᱟᱜ ᱥᱮ ᱩᱱᱟᱹᱜ ᱢᱟᱪᱷᱟ ᱱᱟᱦᱟᱜ ᱵᱟᱭ ᱫᱟᱜ ᱵᱟᱭ ᱡᱟᱹᱲᱤᱭᱟᱜ ᱵᱚᱱ ᱛᱟᱦᱮᱱᱟ ᱾ ᱱᱚᱜ-ᱚᱭ ᱦᱟᱸᱜ ᱟᱢᱵᱟᱵᱚᱛᱤ ᱞᱟᱦᱟ ᱠᱷᱚᱡ ᱜᱤᱭ ᱫᱟᱜᱼᱮᱜ ᱠᱟᱱᱟ ᱞᱟᱦᱟ ᱫᱚ ᱫᱟᱜ ᱵᱟᱝ ᱛᱟᱦᱮᱸ ᱠᱟᱱᱟ, ᱟᱫᱚ ᱱᱤᱛᱚᱜ ᱫᱚ ᱫᱟᱜ ᱦᱚᱸ ᱩᱱᱟᱹᱜ ᱮ ᱫᱟᱜᱼᱮᱜ ᱠᱟᱱᱟ ᱡᱮ ᱨᱳᱡᱽ ᱦᱤᱞᱳᱜ ᱜᱮ ᱫᱟᱜ ᱟᱵᱚᱱ ᱠᱟᱱᱟ᱾ ᱟᱨ ᱨᱳᱡᱽ ᱦᱤᱞᱳᱜ ᱵᱚᱞᱮ ᱩᱱᱟᱹᱜ ᱠᱟᱡᱟᱠ ᱮ ᱫᱟᱜ ᱮᱜ ᱠᱟᱱᱟ ᱱᱤᱛᱚᱜ ᱠᱷᱮᱛ ᱠᱚ ᱚᱛ ᱦᱟᱥᱟ ᱠᱚ ᱞᱚᱦᱚᱫ ᱪᱟᱵᱟᱣ ᱟᱠᱟᱫ ᱛᱮ ᱫᱟᱜ ᱦᱚᱸ ᱵᱟᱝ ᱟᱸᱡᱮ ᱟᱸᱡᱮᱫᱚᱜ ᱠᱟᱱᱟ ᱾
ᱟᱨ ᱫᱟᱜ ᱵᱟᱝ ᱟᱸᱡᱮᱫ ᱧᱚᱜ ᱞᱮᱱᱠᱷᱟᱡ ᱦᱟᱸᱜ ᱵᱟᱹᱭᱦᱟᱹᱲ ᱠᱚᱫᱚ ᱱᱟᱦᱟᱜ ᱵᱟᱵᱚᱱ ᱟᱯᱷᱚᱨ ᱫᱟᱲᱤᱭᱟᱜ ᱠᱟᱱᱟ᱾ ᱟᱫᱚ ᱚᱱᱟ ᱞᱮᱠᱟ ᱱᱟᱦᱟᱜ ᱛᱷᱚᱲᱟ ᱫᱟᱜ ᱵᱚᱱ ᱛᱟᱺᱜᱤᱭᱟ ᱾ ᱟᱸᱡᱮᱫ ᱧᱚᱜ ᱞᱟᱹᱜᱤᱫ ᱟᱨ ᱵᱟᱝ ᱟᱸᱡᱮᱫ ᱞᱮᱱᱠᱷᱟᱱ ᱫᱚ ᱦᱟᱸᱜ ᱱᱟᱦᱟᱜ ᱵᱚᱱ ᱟᱪᱷᱲᱟᱭᱮᱫ ᱠᱟᱱᱟ ᱾
ᱦᱳᱭ ᱾
ᱟᱨ ᱟᱯᱮ ᱫᱚ ᱦᱟᱸᱜ ᱮᱨ ᱟᱯᱚᱨ ᱠᱚᱫᱚ ᱠᱩᱲᱟᱹᱣᱱᱟ?
ᱦᱳᱭ ᱟᱞᱮ ᱫᱚ ᱚᱱᱟ ᱠᱚᱫᱚ ᱱᱟᱦᱟᱜ ᱞᱮ ᱪᱩᱠᱟᱹᱣ ᱜᱚᱫ ᱠᱟᱫᱟ, ᱱᱚᱜᱼᱚᱭ ᱡᱟᱦᱟᱸ ᱵᱟᱹᱭᱦᱟᱹᱲ ᱠᱚᱵᱚᱱ ᱢᱮᱛᱟᱜ ᱠᱟᱱᱟ ᱚᱱᱟ ᱛᱚᱞᱟ ᱠᱚᱫᱚᱞᱮ ᱜᱚᱫ ᱠᱟᱫᱟ ᱱᱟᱦᱟᱜ ᱛᱟᱨᱯᱚᱨ
ᱦᱳᱭ ᱾
ᱟᱨ ᱱᱚᱜᱼᱱᱚᱣᱟ ᱵᱟᱹᱫᱽ ᱠᱚᱫᱚ ᱮᱠᱷᱚᱱᱳᱭ ᱱᱤᱛ ᱫᱷᱟᱹᱵᱤᱡ ᱵᱟᱠᱤᱻ ᱠᱤ ᱫᱷᱟᱨᱟ ᱧᱚᱜ ᱜᱮᱭᱟ ᱟᱨ ᱪᱮᱫ ᱾ ᱦᱮ
ᱦᱮᱸᱻ ᱟᱨ ᱛᱚᱵᱮ ᱦᱩᱞ ᱢᱟᱦᱟ ᱠᱚᱨᱮ ᱨᱮᱱᱟᱜ ᱥᱟᱯᱲᱟᱣ ᱠᱚᱫᱚ ᱦᱩᱭᱩᱜ ᱠᱟᱱᱟ ᱥᱮ ᱵᱟᱝᱼᱟ?
ᱟᱹᱰᱤ ᱢᱚᱡᱽ ᱵᱮᱱ ᱠᱩᱞᱤ ᱠᱮᱫ ᱞᱤᱧᱟᱹ ᱦᱳᱭ ᱾ ᱦᱮᱸ ᱦᱩᱞ ᱢᱟᱦᱟ ᱵᱟᱨᱮ ᱢᱟ ᱡᱟᱦᱟᱸ ᱥᱮᱨᱦᱚᱸ ᱤᱫᱤᱭᱮᱱᱟ ᱾ ᱛᱚ ᱥᱟᱲᱟᱣ ᱠᱚᱫᱚ ᱟᱹᱰᱤ ᱢᱚᱡᱽ ᱢᱚᱡᱽ ᱜᱮ ᱱᱟᱦᱟᱜ ᱦᱩᱭᱩᱜ ᱠᱟᱱᱟ ᱾ ᱱᱤᱛᱚᱜ ᱫᱚ ᱡᱟᱦᱟᱸ ᱦᱤᱥᱟᱹᱵ ᱞᱮ ᱥᱟᱯᱲᱟᱣ ᱠᱟᱫᱟ ᱚᱱᱟ ᱠᱟᱹᱴᱤᱡ ᱞᱤᱧ ᱞᱟᱹᱭ ᱟᱵᱮᱱ ᱠᱟᱱᱟ ᱦᱳᱭ ᱾ ᱦᱳᱭ ᱟᱨ ᱱᱚᱝᱠᱟ ᱢᱟ ᱱᱤᱭᱟᱹ ᱵᱟᱨ ᱢᱟ ᱡᱮ ᱵᱷᱟᱹᱜᱤ ᱨᱮᱞᱮ ᱦᱩᱭ ᱦᱚᱪᱚᱭᱟ ᱡᱟᱦᱟᱸ ᱱᱩᱠᱤᱱ ᱥᱤᱫᱩ, ᱠᱟᱹᱱᱩ ᱪᱟᱸᱫ, ᱵᱷᱳᱭᱨᱳ ᱟᱨ ᱯᱷᱩᱞ
ᱵᱩᱡᱷᱟᱹᱜᱼᱟ ᱾
ᱦᱳᱭ ᱦᱳᱭ ᱾
ᱦᱳᱭ ᱞᱟᱹᱭ ᱵᱤᱱ ᱾
ᱦᱚᱸ ᱢᱮᱱ ᱫᱟᱞᱤᱧ ᱟᱯᱮ ᱚᱱᱟ ᱠᱚᱨᱮ ᱫᱚ ᱦᱩᱞ ᱢᱟᱦᱟ ᱞᱟᱥᱟᱲᱦᱮᱫ ᱛᱮ ᱟᱨ ᱡᱟᱦᱟᱱᱟᱜ ᱤᱭᱟᱹ ᱠᱚ ᱦᱩᱭᱩᱜᱼᱟ ᱥᱮ ᱚᱠᱟ ᱞᱮᱠᱟ?
ᱵᱟᱝ ᱜᱮ ᱱᱚᱜᱼᱚᱭ ᱦᱩᱞ ᱢᱟᱦᱟ ᱢᱟ ᱮᱱᱛᱮᱫ ᱡᱚ ᱛᱚ ᱦᱚᱲ ᱵᱚᱱ ᱵᱟᱰᱟᱭ ᱜᱮᱭᱟ, ᱱᱚᱶᱟ ᱢᱟ ᱡᱟᱦᱟᱱᱟᱜ ᱨᱟᱹᱥᱠᱟᱹ ᱫᱤᱱ ᱢᱟ ᱵᱟᱝ ᱠᱟᱱᱟ ᱾ ᱟᱨ ᱪᱤᱫ ᱞᱮᱠᱟ ᱡᱟᱣ ᱵᱚᱪᱷᱚᱨ ᱜᱮ ᱵᱚᱱ ᱥᱟᱵ ᱥᱟᱯᱲᱟᱣᱟ, ᱚᱱᱠᱟ ᱜᱤ ᱡᱟ ᱵᱚᱪᱷᱚᱨ ᱥᱟᱵ ᱥᱟᱯᱲᱟᱣ ᱦᱩᱭᱩᱜᱼᱟ ᱵᱚᱞᱮ ᱠᱩᱨᱩᱢᱩᱴᱩᱭᱟᱵᱚᱱ ᱡᱮᱢᱚᱱ ᱱᱤᱭᱟᱹ ᱫᱚᱢ ᱫᱚ ᱟᱨᱦᱚᱸ ᱵᱮᱥ ᱦᱩᱭᱩᱜ ᱾
ᱟᱨ ᱚᱱᱮ ᱚᱱᱠᱟ ᱟᱵᱮᱱ ᱵᱮᱱ ᱞᱟᱹᱭ ᱠᱮᱫ ᱞᱮᱠᱟ ᱥᱟᱵ ᱥᱟᱯᱲᱟᱣ ᱦᱩᱭ ᱠᱟᱛᱮᱜ ᱱᱚᱜᱼᱚᱭ ᱱᱚᱝᱠᱟ ᱟᱞᱮ ᱥᱮᱱ ᱫᱚ ᱦᱩᱭᱩᱜᱼᱟ ᱟᱞᱤᱧ ᱞᱟᱹᱭ ᱟᱵᱮᱱ ᱜᱮ ᱠᱟᱹᱴᱤᱡ, ᱜᱚᱴᱟ ᱜᱮ ᱡᱟᱹᱱᱤᱡ ᱢᱤᱫ ᱜᱮ ᱦᱩᱭᱩᱜ ᱛᱟᱵᱚᱱᱟ ᱟᱫᱚ ᱵᱚᱞᱮ ᱛᱷᱚᱲᱟ ᱜᱟᱱ ᱢᱤᱫᱴᱮᱡ ᱢᱮᱱᱟᱜ ᱟᱥᱮ ᱵᱚᱞᱮ ᱟᱵᱚ ᱢᱟ ᱢᱚᱸᱡᱽ ᱤᱭᱟᱹ ᱛᱤᱜᱤ ᱥᱟᱱᱟᱢᱟᱜ ᱵᱚᱱ ᱪᱮᱠᱟᱭᱮᱫ ᱠᱟᱱᱟ ᱢᱮᱱᱠᱷᱟᱱ ᱚᱱᱟᱨᱮ ᱛᱷᱚᱲᱟ ᱟᱭᱢᱟ ᱞᱮ ᱠᱟᱱ ᱦᱚᱲ ᱵᱚᱱ ᱡᱟᱨᱚᱣᱟᱜ ᱠᱟᱱᱟ ᱱᱟᱦᱟᱜ ᱟᱫᱚ ᱛᱷᱚᱲᱟ ᱵᱤᱞᱚᱢ ᱧᱚᱜ ᱞᱮᱱᱠᱷᱟᱡ ᱟᱫᱚ, ᱪᱷᱟᱹᱛᱤᱠ ᱡᱟᱹᱛ ᱠᱚ ᱦᱟᱸᱜ ᱠᱚ ᱦᱤᱡᱩᱜ ᱠᱟᱱ ᱛᱟᱵᱚᱱᱟ ᱟᱨ ᱱᱟᱦᱟᱜ ᱱᱟᱭᱤᱴ ᱯᱨᱳᱜᱨᱟᱢ ᱫᱷᱟᱨᱟ ᱞᱮᱠᱟ ᱦᱟᱸᱜ ᱵᱚᱱ ᱧᱩᱛᱩᱢᱮᱫ ᱠᱟᱱᱟ ᱵᱟᱝ ᱥᱮ?
ᱦᱳᱭ- ᱦᱳᱭ ᱮᱠᱫᱚᱢ ᱾
ᱦᱳᱭ ᱟᱫᱚ ᱱᱚᱣᱟ ᱡᱤᱱᱤᱥ ᱵᱚᱞᱮ ᱟᱹᱞᱤᱧᱟᱜ ᱢᱮᱱᱫᱚ ᱠᱟᱱᱟ ᱱᱚᱣᱟ ᱱᱟᱭᱤᱴ ᱯᱨᱳᱜᱜᱨᱟᱢ ᱫᱚ ᱵᱮᱹᱥ ᱵᱟᱭ ᱦᱳᱭᱳᱜ ᱠᱟᱱᱟ ᱪᱮᱫᱟᱜ ᱥᱮ ᱱᱟᱭᱤᱴ ᱯᱨᱳᱜᱨᱟᱢ ᱫᱚ ᱵᱚᱱᱫᱚ ᱞᱮᱱᱠᱷᱟᱱ ᱜᱮ ᱟᱵᱚ ᱥᱟᱱᱛᱟᱲ ᱦᱚᱲ ᱠᱚᱣᱟᱜ ᱫᱚ ᱵᱮᱹᱥ ᱦᱳᱭᱳᱜᱼᱟ ᱾ ᱟᱭᱢᱟ ᱞᱮᱠᱟᱱᱟᱜ ᱜᱷᱚᱴᱚᱱᱟ ᱧᱮᱞᱚᱜ ᱴᱚᱱᱟᱜ, ᱥᱮ ᱟᱭᱢᱟ ᱞᱮᱠᱟᱱᱟᱜ ᱚᱱᱠᱟ ᱵᱟᱹᱲᱤᱡ ᱵᱮᱵᱩᱡᱽ ᱡᱤᱱᱤᱥ ᱠᱚᱦᱚᱸ ᱧᱮᱞᱚᱜᱚᱜ ᱠᱟᱱᱟ ᱠᱟᱹᱢᱤᱭᱮᱫ ᱠᱟᱱᱟ ᱠᱚ ᱟᱨ
ᱥᱚ-ᱲᱚᱜ ᱾
ᱢᱟᱹᱭ ᱠᱚ ᱛᱟᱞᱟ ᱨᱮᱦᱚᱸ ᱟᱹᱰᱤ ᱱᱟᱦᱟᱪᱟᱨ ᱜᱮ ᱦᱩᱭᱳᱜ ᱠᱟᱱᱟ ᱱᱚᱣᱟ ᱱᱟᱭᱤᱴ ᱯᱨᱳᱜᱨᱜᱟᱢ ᱠᱷᱟᱹᱛᱤᱨ ᱾ ᱛᱮ ᱥᱮᱞᱤᱧ ᱞᱟᱹᱭᱟ ᱠᱤ ᱛᱮᱜ ᱟᱭᱢᱟ ᱜᱷᱚᱴᱚᱱᱟ ᱚᱱᱠᱟ ᱜᱷᱚᱴᱟᱣᱱᱟ ᱡᱟᱹᱥᱛᱤ ᱫᱚ ᱢᱟᱹᱭᱠᱳ ᱪᱮᱛᱟᱱ ᱨᱮᱜᱮ ᱠᱷᱮᱸᱠ ᱾
ᱮᱠᱫᱚᱢ -ᱮᱠᱫᱚᱢ ᱾
ᱮ-ᱜ ᱮᱠᱷᱮᱱ ᱦᱟᱜ ᱪᱷᱟᱹᱛᱤᱠ ᱡᱟᱹᱛ ᱢᱚᱛᱚ ᱦᱚᱸ ᱵᱟᱝ ᱠᱟᱱᱟ ᱠᱚ ᱚᱱᱟᱨᱮ ᱟᱵᱚ ᱥᱟᱱ ᱛᱟᱞᱦᱮ ᱦᱚᱲ ᱠᱚᱦᱚᱸ ᱵᱚᱱ ᱥᱮᱞᱮᱫᱚᱜ ᱠᱟᱱᱟ ᱾ᱛᱟᱸᱜ
ᱴᱷᱚᱲᱚᱜ, ᱮᱠᱫᱚᱢ ᱾
ᱟᱫᱚ ᱱᱚᱣᱟ ᱦᱟᱺᱰᱤ ᱠᱚ ᱠᱩ ᱧᱩ ᱵᱩᱞ ᱠᱛᱮᱫ ᱵᱚᱦᱚᱜ ᱵᱩᱫᱷᱤ ᱠᱚ ᱵᱟᱭ ᱠᱟᱹᱢᱤᱭᱮᱫ ᱠᱟᱱ ᱛᱟᱵᱚᱱᱟ ᱥᱮ ᱞᱤᱧ ᱞᱟᱹᱭᱟ ᱴᱷᱚᱲᱝ-ᱴᱷᱤᱝ -ᱴᱷᱤᱝ ᱵᱚᱞᱮ ᱟᱵᱚ ᱦᱚᱲ ᱦᱚᱸ ᱢᱤᱫ ᱵᱟᱨ ᱦᱚᱲ ᱚᱱᱠᱟ ᱢᱮᱱᱟᱜ ᱵᱚᱱᱟ ᱡᱮ ᱵᱚᱞᱮ ᱦᱟᱺᱰᱤ ᱠᱚ ᱧᱩ ᱵᱩᱞ ᱠᱟᱛᱮᱫ ᱜᱩᱲᱫᱟᱹᱣ ᱵᱟᱲᱟ ᱞᱮᱱᱠᱷᱟᱡ ᱜᱮᱛᱚ ᱱᱟᱦᱟᱜ ᱵᱚᱦᱚᱜ ᱠᱚᱫᱚ ᱠᱷᱟᱨᱟᱯ ᱳᱜ ᱠᱟᱱᱟ ᱦᱚᱭ ᱥᱮ, ᱳᱜ ᱾
ᱦᱳᱭ, ᱮᱜᱽᱫᱚᱢ ᱾
ᱦᱚᱸ, ᱦᱚᱲ ᱠᱚ ᱵᱟᱵᱚᱱ ᱧᱮᱞ ᱴᱷᱤᱠᱚᱜ ᱠᱟᱱᱟ ᱟᱨ ᱟᱵᱚ ᱦᱚᱲ ᱚᱲᱦ- ᱩᱯᱚᱨ ᱨᱮᱜᱮ ᱱᱟᱦᱟᱜ ᱵᱚᱱ ᱱᱟᱦ ᱪᱟᱨᱮᱜ ᱠᱟᱱᱟ ᱟᱫᱚ ᱱᱚᱣᱟ ᱫᱚ ᱢᱤᱫᱴᱮᱱ ᱟᱹᱰᱤ ᱞᱟᱡᱟᱣ ᱢᱟᱛᱷᱟ ᱞᱟᱡᱟᱣ ᱪᱮᱫ ᱯᱟᱪᱷᱟ ᱧᱚᱜ ᱠᱟᱛᱷᱟ ᱠᱟᱱᱟ ᱡᱮ ᱨᱚᱲ ᱮᱫ ᱟᱵᱚ ᱥᱟᱱᱛᱟᱞ ᱦᱚᱲᱡ ᱜᱤ ᱱᱚᱝᱠᱟ ᱵᱚᱱ ᱪᱤᱠᱟᱹᱭᱮᱫ ᱠᱟᱱᱟ ᱡᱮ ᱡᱚᱛᱚ ᱥᱟᱱᱛᱟᱞ ᱥᱚᱢᱟᱡᱽ ᱰᱩᱵᱟᱹᱜ ᱠᱟᱱ ᱛᱟᱵᱚᱱᱟ᱾ ᱴᱷᱚᱲᱚᱜ ᱟᱨ ᱢᱤᱫ᱾ ᱵᱟᱨ ᱦᱚᱲ ᱠᱚ ᱪᱤᱠᱟᱹᱭᱟ ᱚᱱᱟᱛᱮ ᱯᱩᱨᱟᱹ ᱫᱤᱥᱚᱢ ᱨᱮᱱ ᱥᱟᱱᱛᱟᱞ ᱵᱩᱱ ᱵᱚᱫᱱᱟᱢᱚᱜ ᱠᱟᱱᱟ᱾
ᱥ-ᱥᱚᱢᱢ-ᱵᱚᱜ ᱾
ᱟᱫᱚ ᱚᱱᱟᱞ ᱞᱮᱠᱟ ᱟᱹᱞᱤᱧ ᱞᱤᱧ ᱦᱩᱫᱤᱥᱚᱜ ᱠᱟᱱᱟ ᱡᱮᱵᱚᱞᱮ ᱟᱵᱚ ᱛᱤᱱᱟᱹᱜ ᱢᱟᱱᱚᱛᱟᱱ ᱯᱮᱲᱟ ᱠᱚᱵᱚᱱ ᱱᱮᱣᱛᱟᱭᱮᱫ ᱠᱚᱣᱟ ᱚᱱᱟᱨᱮ᱾ ᱛᱤᱱᱟᱹᱜ ᱦᱚᱲ ᱵᱚᱱ ᱥᱮᱞᱮᱫᱚᱜ ᱠᱟᱱᱟ᱾ ᱡᱮᱢᱚᱱ ᱯᱨᱳᱜᱨᱟᱢ ᱫᱚ ᱡᱮᱢᱚᱱ ᱧᱩᱦᱩᱢᱚᱜ ᱫᱷᱟᱨᱟ ᱠᱷᱚᱱ ᱞᱟᱦᱟ ᱨᱮᱜᱮ ᱡᱮᱢᱚᱱ ᱵᱚᱱ ᱯᱩᱨᱟᱹᱣ ᱟᱨ ᱵᱚᱞᱮ ᱞᱟᱦᱟᱥᱮᱱ ᱱᱟᱭᱤᱴ ᱯᱨᱳᱜᱨᱟᱢ ᱞᱮᱠᱟᱛᱮ ᱡᱮᱢᱚᱱ ᱟᱞᱚ ᱪᱟᱞᱟᱜ ᱛᱟᱵᱚᱱ᱾ ᱪᱮᱫᱟᱜ ᱥᱮ ᱪᱷᱟᱹᱛᱤᱠ ᱡᱟᱹᱛ ᱫᱚ ᱪᱮᱞ ᱞᱮᱠᱟ ᱠᱚ ᱧᱮᱞ ᱵᱚᱱᱟ᱾ ᱚᱱᱠᱟᱜ ᱜᱮ ᱮᱴᱟᱝ ᱦᱚᱲ ᱴᱷᱮᱱ ᱠᱚ ᱞᱟᱹᱭ ᱵᱟᱲᱟ ᱵᱚᱱᱟ ᱠᱤ ᱯᱷᱟᱞᱱᱟᱛᱷ ᱫᱚ ᱱᱩᱠᱩ ᱡᱟᱹᱛ ᱫᱚᱠᱚ ᱱᱚᱝᱠᱟᱱ ᱜᱮᱭᱟ ᱦᱟᱱ ᱠᱟᱱ ᱜᱮᱭᱟ ᱠᱚ᱾
ᱦᱚᱲᱨ-ᱦᱚᱜ-, ᱦᱚᱨ-ᱦᱚᱴ-ᱴ ᱾
ᱱᱮᱛᱟᱨ ᱢᱟ ᱱᱟᱦᱟᱜ ᱡᱚᱛᱚ ᱵᱚᱱ ᱚᱞ ᱥᱮᱬᱟᱜ ᱠᱟᱱ ᱜᱮᱭᱟ᱾ ᱟᱫᱚ ᱵᱚᱱ ᱵᱟᱰᱟᱭᱚᱜ ᱠᱟᱱ ᱜᱮᱭᱟ ᱠᱤ ᱵᱚᱞᱮ ᱛᱤᱥ ᱡᱩᱱ ᱫᱚ ᱪᱮᱫ ᱤᱭᱟᱹᱛᱮ ᱠᱟᱱᱟ ᱱᱚᱣᱟ ᱫᱚ ᱥᱟ ᱨᱟᱹᱥᱠᱟᱹ ᱫᱤᱱ ᱠᱟᱱᱟ ᱥᱮ ᱱᱚᱣᱟ ᱫᱚ ᱢᱤᱫᱴᱮᱡ ᱮᱭᱟᱫᱜᱟᱨ ᱵᱟᱞᱟ ᱫᱤᱱ ᱠᱟᱱᱟ ᱚᱱᱟᱫᱚ ᱟᱭᱢᱟ ᱦᱚᱲ ᱞᱮᱠᱟ ᱵᱟᱵᱚᱱ ᱵᱟᱲᱟᱭ ᱫᱟᱲᱮᱭᱟᱜ ᱠᱟᱱᱟ ᱪᱮᱫᱟᱜ ᱥᱮ ᱟᱵᱚ ᱫᱚ ᱾ ᱯᱨᱳᱜᱨᱟᱢ ᱢᱩᱪᱟᱹᱫ ᱛᱟᱭᱚᱢ ᱵᱚᱱ ᱥᱮᱴᱮᱨᱚᱜ ᱠᱟᱱᱟ ᱱᱟᱜ, ᱟᱫᱚ ᱟᱭᱢᱟ ᱞᱮ ᱠᱟᱱ ᱠᱩᱲᱤ ᱜᱤᱫᱽᱨᱟᱹ ᱚᱱᱟᱛᱮ ᱵᱟᱠᱚ ᱵᱩᱡᱷᱟᱹᱣ ᱫᱟᱲᱮᱭᱟᱜ ᱠᱟᱱᱟ ᱥᱮ ᱠᱚᱲᱟ ᱜᱤᱫᱽᱨᱟᱹ ᱦᱚᱸᱞᱤᱧ ᱞᱟᱹᱭᱟ ᱠᱤ ᱱᱚᱣᱟ ᱫᱚ ᱨᱟᱹᱥᱠᱟᱹ ᱫᱚ ᱵᱟᱝ ᱠᱟᱱᱟ ᱮᱱᱛᱮᱫ ᱾
ᱚᱱᱟ ᱫᱤᱱ ᱫᱚ ᱵᱟᱵᱚᱱ ᱨᱟᱹᱥ ᱠᱟᱜᱼᱟ ᱢᱮᱱᱠᱷᱟᱱ ᱟᱭᱢᱟ ᱟᱭᱢᱟ ᱦᱚᱲ ᱢᱮᱱᱟᱜ ᱵᱚᱱᱟ ᱢᱩᱪᱟᱹᱫᱚᱜ ᱠᱟᱱᱟ ᱱᱟᱦᱟᱜ ᱾ ᱞᱟᱹᱭ ᱞᱟᱠᱪᱟᱨ ᱠᱚ ᱠᱟᱛᱷᱟ ᱫᱚ ᱟᱨᱵᱩᱱ ᱥᱮᱴᱮᱨᱚᱜ ᱠᱟᱱᱟ ᱱᱟᱜ, ᱟᱨ ᱵᱟᱨᱭᱟ ᱯᱮᱭᱟ ᱫᱚᱠᱟᱱ ᱠᱷᱚᱱᱟᱜᱼᱼ ᱠᱚ ᱥᱮᱞᱮᱫᱚᱜ ᱠᱟᱱ ᱠᱷᱟᱡ ᱫᱚ ᱦᱟᱸᱜ ᱟᱫᱚ ᱟᱨᱦᱚᱸ ᱚᱱᱟᱨᱮᱼᱼ ᱦᱚᱲ ᱦᱚᱯᱚᱱ ᱜᱮᱦᱟᱸᱜ ᱢᱮᱱᱟᱜ ᱵᱚᱱᱟ ᱡᱟᱛᱨᱟ ᱯᱟᱛᱟ ᱦᱩᱭ ᱚᱪᱚ ᱠᱚ ᱞᱟᱹᱜᱤᱫ ᱵᱟᱝ ᱥᱮ ᱾
ᱦᱚᱭ ᱦᱚᱭ ᱮᱠᱫᱚᱢ ᱾ ᱟᱹᱞᱤᱧᱟᱜ ᱦᱩᱫᱤᱥ ᱛᱮᱫᱚ ᱱᱚᱣᱟ ᱦᱮᱸᱼᱼ ᱟᱹᱞᱤᱧᱟᱜ ᱦᱩᱫᱤᱥ ᱛᱮᱫᱚ ᱞᱤᱧ ᱢᱮᱱᱫᱟ ᱱᱚᱣᱟ ᱦᱩᱞ ᱢᱟᱦᱟ ᱡᱟᱦᱟᱸ ᱵᱚᱱ ᱢᱟᱱᱟᱣᱮᱫ ᱫᱚᱼᱼ ᱱᱚᱣᱟ ᱫᱚ ᱥᱤᱧ ᱪᱟᱸᱫᱚ ᱛᱟᱦᱮᱱ ᱦᱟᱹᱵᱤᱡ ᱜᱮᱵᱚᱱ ᱢᱟᱱᱟᱣ ᱞᱮ ᱮᱱᱠᱷᱟᱱ ᱫᱚ ᱱᱟᱯᱟᱭ ᱠᱚᱜᱼᱟ ᱤᱧ ᱾
ᱦᱚᱭ ᱟᱹᱰᱤ ᱵᱮᱥ ᱵᱮᱱ ᱞᱟᱹᱭ ᱠᱮᱜᱼᱟ ᱟᱹᱰᱤ ᱵᱮᱥ ᱾ ᱟᱹᱞᱤᱧᱟᱜ ᱢᱮᱱ ᱦᱚᱸ ᱚᱱᱟ ᱠᱟᱱ ᱜᱮᱭᱟ ᱾
ᱦᱚᱭ ᱱᱩᱠᱤᱱ ᱥᱤᱫᱩ ᱠᱟᱹᱱᱦᱩ ᱥᱮ ᱪᱟᱸᱫᱽ ᱵᱷᱳᱭᱨᱚᱵ ᱱᱩᱠᱩ ᱠᱚᱣᱟᱜ ᱢᱟᱱᱮᱼᱼ ᱧᱩᱛᱩᱢ ᱠᱟᱛᱮᱫ ᱡᱟᱦᱟᱸ ᱵᱚᱱ ᱯᱩᱡᱟᱹ ᱯᱟᱥᱟᱭ ᱫᱚᱼᱼ ᱱᱚᱣᱟ ᱠᱚ ᱦᱩᱭ ᱠᱟᱛᱮᱫ ᱥᱟᱶᱛᱮ ᱟᱹᱛᱩ ᱢᱟᱭᱠᱮ ᱱᱟᱡᱷᱤ ᱱᱟᱭᱠᱮ ᱢᱟᱹᱡᱷᱤ ᱵᱟᱵᱟᱼᱼ ᱱᱩᱠᱩ ᱠᱚ ᱥᱟᱶ ᱥᱟᱶᱛᱮ ᱟᱛᱩ ᱨᱮᱱ ᱢᱚᱬᱮ ᱦᱚᱲ ᱠᱚ ᱢᱮᱥᱟ ᱠᱟᱛᱮᱫᱼᱼ ᱟᱨᱼᱼ ᱠᱟᱹᱢᱤ ᱦᱚᱨᱟ ᱵᱚᱱ ᱯᱟᱨᱚᱢ ᱢᱟ ᱾ ᱥᱟᱶᱛᱮ ᱡᱩᱫᱤᱭᱳ ᱵᱚᱱ ᱟᱵᱚ ᱯᱨᱳᱜᱨᱟᱢ ᱵᱚᱱᱼᱼ ᱫᱚᱦᱚᱭᱟ, ᱱᱩᱠᱩ ᱦᱩᱰᱤᱧ ᱦᱩᱰᱤᱧ ᱢᱟᱹᱭ ᱠᱚ ᱵᱟᱹᱵᱩ ᱠᱚ ᱛᱟᱠᱚ ᱱᱚᱜᱼᱚᱭ ᱤᱥᱯᱳᱨᱴᱼᱼ ᱤᱥᱯᱳᱨᱴᱥ ᱯᱨᱳᱜᱨᱟᱢ ᱥᱮ ᱵᱮᱡᱷᱟ ᱛᱩᱧ ᱟᱨᱚ ᱚᱱᱟ ᱮᱠᱥᱳ ᱢᱤᱴᱟᱨᱼᱼ ᱫᱟᱹᱲ ᱫᱩᱥᱚ ᱢᱤᱴᱟᱨ ᱫᱟᱹᱲ ᱮᱢᱟᱱ ᱟᱭᱢᱟ ᱟᱭᱢᱟ ᱚᱱᱠᱟᱱᱟᱜᱼᱼ ᱢᱮᱱᱟᱜᱼᱟ ᱞᱟ. ᱛᱤ ᱫᱚ ᱱᱚᱣᱟ ᱠᱚᱵᱚᱱ ᱫᱚᱦᱚᱭ ᱞᱮᱠᱷᱟᱡ ᱫᱚᱼᱼ ᱦᱩᱭᱩᱜᱼᱟ, ᱟᱨ ᱡᱟᱦᱟᱸ ᱚᱱᱟ ᱯᱨᱳᱜᱨᱟᱢ ᱠᱟᱛᱷᱟ ᱵᱤᱱ ᱞᱟᱹᱭᱼᱼ ᱧᱤᱫᱟᱹ ᱯᱨᱳᱜᱨᱟᱢ ᱱᱚᱦᱟ ᱫᱚ ᱠᱟᱹᱴᱤᱡ ᱱᱚᱦᱟ ᱠᱷᱚᱱ ᱠᱟᱹᱴᱤᱡ ᱥᱟᱦᱟ ᱨᱮ ᱵᱚᱱ ᱛᱟᱦᱮᱸ ᱞᱮᱱᱠᱷᱟᱱ ᱫᱚ ᱟᱹᱰᱤᱜᱮ ᱠᱟᱹᱴᱤᱡ ᱱᱟᱯᱟᱭᱚᱜᱼᱟ ᱾
ᱦᱳᱭ ᱟᱫᱚ ᱠᱟᱛᱼᱼ ᱱᱤᱛᱚ ᱫᱚ ᱱᱚᱝᱠᱟᱜ ᱠᱟᱱᱟ ᱱᱟᱜ, ᱩ ᱦᱮᱸ ᱢᱟ ᱱᱚᱰᱮ ᱞᱟᱹᱭ ᱵᱮᱱ ᱾
ᱚ ᱢᱮᱱ ᱫᱟᱞᱤᱧ ᱡᱟᱦᱟᱸ ᱟᱨ ᱚᱱᱟ ᱯᱟᱹᱣᱨᱟᱹ ᱦᱟᱺᱰᱤ ᱨᱮᱱᱟᱜ ᱠᱟᱛᱷᱟ ᱵᱮᱱ ᱞᱟᱹᱭ ᱠᱮᱫᱟ᱾ ᱱᱚᱣᱟ ᱯᱟᱹᱣᱨᱟᱹ ᱦᱟᱺᱰᱤ ᱢᱟ ᱮᱠᱫᱚᱢᱼᱼ ᱮᱠᱟᱞᱤ ᱮᱠᱫᱚᱢ ᱵᱚᱱᱫᱷ ᱫᱚᱨᱠᱟᱨ ᱠᱟᱱᱟ ᱪᱮᱫᱟᱜ ᱥᱮ ᱱᱤᱛᱚᱜ ᱡᱟᱦᱟᱸ ᱦᱤᱥᱟᱹᱵ ᱛᱮ ᱧᱮᱞᱚᱜ ᱠᱟᱱᱟᱼᱼ ᱦᱩᱰᱤᱧ ᱦᱩᱰᱤᱧ ᱵᱟᱹᱵᱩ ᱛᱟᱠᱚ ᱥᱮ ᱟᱨᱦᱚ ᱱᱩᱠᱩ ᱟᱵᱚᱨᱮᱱᱼᱼ ᱱᱩᱠᱩ ᱥᱤᱱᱤᱭᱟᱨ ᱠᱚ ᱡᱟᱦᱟᱸ ᱦᱤᱥᱟᱹᱵᱼᱼ ᱠᱚ ᱧᱩ ᱟᱹᱜᱩᱭᱮᱫᱼᱟ ᱾ ᱚᱱᱟ ᱫᱚ ᱮᱠᱟᱞᱜᱮ ᱵᱩᱜᱤ ᱢᱮᱫ ᱛᱮᱫᱚ ᱦᱟᱜ ᱵᱟᱹᱞᱤᱧ ᱧᱮᱞᱮᱫᱼᱟ ᱾ ᱧᱩ ᱥᱩᱢᱩᱝ ᱠᱟᱛᱮᱜ ᱦᱚᱸ ᱵᱟᱝᱼᱼ
ᱦᱚᱭ ᱾
ᱪᱷᱲᱠᱷᱟᱱᱤᱭᱮᱼᱟ ᱠᱚ ᱥᱮ ᱚᱱᱠᱟ ᱵᱟᱹᱲᱤᱡᱼᱼ ᱵᱮᱯᱟᱨᱮᱫᱼᱟ ᱠᱚ ᱱᱚᱣᱟ
ᱦᱚᱭ ᱵᱚᱞᱮ ᱡᱮᱼᱼ
ᱡᱟᱱᱟᱜ ᱡᱚᱭ ᱠᱟᱱᱟ ᱾
ᱦᱚᱭ ᱡᱮ ᱵᱚᱱ ᱢᱮᱱ ᱫᱟᱲᱮᱭᱟᱜᱼᱟ ᱠᱤ ᱵᱚᱞᱮ ᱱᱚᱣᱟ ᱫᱚ ᱱᱤᱛᱚᱜᱼᱼ ᱫᱚ ᱵᱟᱝ ᱦᱤᱡᱩᱜ ᱠᱟᱱ ᱡᱱᱟᱨᱮᱥᱚᱱ ᱦᱚᱸ ᱱᱚᱣᱟᱛᱮ ᱟᱭᱢᱟᱭ ᱵᱟᱹᱲᱤᱡ ᱮᱜ ᱠᱟᱱᱟ ᱾ ᱟᱨ ᱮ ᱠᱟᱹᱴᱤᱡ ᱠᱷᱚᱱᱜᱮ ᱟᱭᱢᱟ ᱜᱤᱫᱽᱨᱟᱹ ᱠᱚᱦᱚᱸ ᱠᱚ ᱵᱟᱹᱲᱤᱡᱚᱜ ᱠᱟᱱ ᱛᱟᱵᱚᱱᱟ᱾ ᱪᱮᱫᱟᱜ ᱥᱮ ᱱᱤᱛᱚᱜ ᱡᱟᱦᱟᱸ ᱡᱤᱱᱤᱥ ᱠᱚ ᱧᱮᱞᱮᱫ ᱠᱟᱱᱟ ᱚᱱᱟ ᱡᱤᱱᱤᱥ ᱜᱮ ᱩᱱᱠᱩ ᱦᱟᱸᱜ ᱠᱚ ᱟᱯᱱᱟᱨᱮᱫ ᱠᱟᱱᱟ᱾
ᱟᱨ ᱜᱟᱯᱟ ᱫᱤᱱ ᱦᱚᱸ ᱩᱱᱠᱩ ᱚᱱᱟ ᱡᱤᱱᱤᱥ ᱜᱮᱠᱚ ᱪᱮᱠᱟᱭᱟ ᱡᱟᱦᱟᱸ ᱱᱤᱛᱚᱜ ᱪᱮᱠᱟᱜ ᱠᱟᱱᱟ᱾ ᱟᱫᱚ ᱚᱱᱟ ᱞᱮᱠᱟ ᱛᱮᱞᱤᱧ ᱞᱟᱹᱭ ᱦᱚᱪᱚᱭᱮᱫ ᱠᱟᱱᱟ᱾ ᱡᱮ ᱱᱚᱣᱟ ᱟᱵᱚ ᱦᱚᱲ ᱴᱷᱮᱱ ᱠᱷᱚᱱᱜᱮ ᱵᱮᱱᱟᱜ ᱠᱟᱱ ᱱᱚᱣᱟ ᱦᱟᱺᱰᱤ ᱯᱟᱹᱣᱨᱟᱹ ᱫᱚ, ᱡᱟᱦᱟᱸ ᱪᱟᱣᱞᱮ ᱨᱮᱱᱟᱜ ᱠᱟᱱᱟ ᱡᱟᱦᱟᱸ ᱵᱚᱱ ᱵᱚᱸᱜᱟ ᱵᱳᱨᱩᱭᱮᱫ ᱠᱟᱱᱟ᱾ ᱵᱚᱸᱜᱟ ᱵᱩᱨᱩ ᱠᱟᱛᱮᱜ ᱱᱚᱣᱟ ᱫᱚ ᱟᱵᱚ ᱥᱟᱱᱛᱟᱲ ᱤᱭᱟᱹᱨᱮ ᱵᱟᱝ ᱚᱞ ᱠᱟᱱᱟ ᱡᱮ, ᱡᱮ ᱵᱚᱞᱮ ᱵᱚᱸᱜᱟ ᱵᱩᱨᱩ ᱠᱟᱛᱮᱜ ᱚᱱᱟ ᱴᱩᱠᱩᱡ ᱨᱮᱱᱟᱜ ᱦᱟᱺᱰᱤ ᱫᱚ ᱧᱩ ᱪᱟᱵᱟᱭ ᱢᱮ ᱥᱮ ᱧᱩ ᱪᱟᱵᱟ ᱵᱩᱞ ᱠᱟᱛᱮ ᱜᱩᱲᱫᱟᱹᱣ ᱵᱟᱲᱟᱭ ᱢᱮ᱾ ᱢᱮᱱᱠᱷᱟᱱ ᱟᱵᱚ ᱦᱚᱲ ᱜᱮ ᱵᱟᱵᱚᱱ ᱵᱩᱡᱷᱟᱹᱣᱮᱫ ᱠᱟᱱᱟ ᱱᱟᱦᱟᱸᱜ᱾ ᱯᱟᱹᱣᱨᱟᱹ ᱠᱚ ᱵᱮᱱᱟᱣ ᱠᱟᱛᱮᱜ ᱟᱨᱦᱚᱸ ᱡᱟᱦᱟᱸ ᱴᱷᱮᱱ, ᱦᱚᱲ ᱵᱚᱱ ᱡᱟᱣᱨᱟᱜ ᱠᱟᱱᱟ ᱢᱚᱸᱪ ᱞᱟᱹᱜᱤᱫ ᱥᱮ ᱵᱟᱹᱲᱤᱡ ᱞᱟᱹᱜᱤᱫ? ᱚᱸᱰᱮ ᱱᱟᱦᱟᱸᱜ ᱵᱚᱱ ᱤᱫᱤᱭᱟ ᱟᱨ ᱵᱚᱱ ᱟᱠᱷᱨᱤᱧᱟ ᱦᱳᱭ ᱥᱮ? ᱟᱫᱚ ᱱᱚᱣᱟ ᱫᱚ ᱵᱚᱞᱮ ᱮᱠᱟᱞ ᱛᱮᱜᱮ ᱵᱟᱭ ᱵᱮᱥᱚᱜ ᱠᱟᱱᱟ᱾ ᱢᱮᱱᱠᱷᱟᱱ ᱟᱵᱚ ᱵᱟᱵᱚᱱ ᱵᱩᱡᱷᱟᱹᱣ ᱫᱟᱲᱮᱭᱟᱜ ᱠᱟᱱᱟ᱾ ᱟᱨ ᱢᱟᱱᱟ ᱠᱟᱛᱮᱫ ᱦᱚᱸ ᱵᱟᱝ ᱜᱮᱠᱚ ᱵᱩᱡᱷᱟᱹᱣᱟ᱾
ᱦᱩᱸ ᱦᱩᱸ,